ᱦᱮᱞᱳᱣ,
ᱦᱮᱞᱳ,
ᱦᱮᱸ ᱜᱚᱢᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾ ᱟᱫᱚ ᱱᱟᱯᱟᱭ ᱵᱟᱲᱟ ᱜᱮᱥᱮ ᱚᱠᱟ ᱞᱮᱠᱟ ᱚᱲᱟᱜ ᱠᱚᱨᱮ ᱦᱚᱸ?
ᱦᱮᱸ ᱱᱟᱯᱟᱭ ᱜᱮ, ᱟᱢᱜᱮ ᱪᱮᱞ ᱠᱟ?
ᱦᱮᱸ ᱜᱚᱢᱠᱮ ᱤᱧᱦᱚᱸ ᱱᱟᱯᱟᱭ ᱜᱮ᱾
ᱚ, ᱫᱤᱭᱮᱯᱚᱨ ᱪᱮᱜ ᱪᱮᱠᱟ ᱦᱩᱭᱩᱜ ᱠᱟᱱᱟ ᱛᱟᱦᱚᱞᱮ?
ᱟᱨ ᱜᱚᱝᱠᱮ ᱱᱚᱜᱼᱚᱭ ᱪᱮᱜ ᱦᱚᱸ ᱪᱤᱠᱟ ᱫᱚ ᱵᱟᱝ ᱞᱮᱠᱟ ᱜᱮ ᱱᱚᱜᱼᱚᱭ ᱫᱟᱠᱟ ᱠᱚ, ᱡᱚᱢ ᱵᱟᱲᱟ ᱦᱩᱭ ᱞᱟᱹᱜᱤᱫ ᱟ ᱱᱟᱦᱟᱜ ᱤᱥᱤᱱ ᱵᱟᱲᱟ ᱦᱩᱭᱩᱜ
ᱚ, ᱦᱮᱸ᱾
ᱜᱚᱢᱠᱮ ᱟᱯᱮ ᱫᱚᱯᱮ ᱡᱚᱢ ᱵᱟᱲᱟ ᱠᱮᱜᱼᱟ ᱥᱮ ᱟᱹᱣᱨᱤ ᱜᱮ᱾
ᱟᱹᱣᱨᱤ ᱦᱚᱜᱼᱚᱭ ᱤᱥᱤᱱᱚᱜ ᱠᱟᱱᱟ ᱦᱟᱸᱜ ᱡᱚᱢ ᱦᱩᱭᱩᱜᱼᱟ, ᱛᱟᱞᱦᱮ ᱠᱟᱹᱢᱤ ᱠᱚᱫᱚ ᱪᱮᱜ ᱦᱳᱭᱳᱜ ᱠᱟᱱᱟ?
ᱜᱚᱝᱠᱮ ᱱᱮᱛᱟᱨ ᱢᱟ ᱠᱟᱹᱢᱤ ᱠᱚᱫᱚ ᱚᱱᱠᱟ ᱛᱚᱞᱟ ᱜᱤᱰᱤ ᱠᱚᱜᱮ᱾ ᱦᱟᱸᱜ ᱴᱩᱠ ᱴᱟᱠ ᱟᱨᱟᱢᱵᱚ ᱤᱫᱤ ᱜᱚᱜ ᱟᱠᱟᱱᱟ᱾ ᱟᱫᱚ ᱱᱤᱛᱚᱜ ᱢᱟ ᱟᱥᱟᱲ ᱵᱚᱸᱜᱟ ᱦᱚᱸ ᱥᱮᱴᱮᱨ ᱮᱱᱟ ᱥᱮ,
ᱦᱚᱸ ᱟᱫᱚ ᱛᱚᱞᱟ ᱠᱚᱫᱚ ᱟᱹᱣᱨᱤᱯᱮ ᱜᱤᱰᱤ ᱛᱮ?
ᱜᱤᱰᱤ ᱫᱚᱞᱮ ᱜᱤᱰᱤᱭ ᱠᱟᱫᱟ ᱡᱟᱦᱟᱸ ᱜᱟᱹᱦᱤᱨ ᱦᱩᱲᱩ ᱵᱟᱠᱷᱨᱟ ᱚᱱᱟ ᱠᱚᱫᱚᱞᱮ ᱜᱤᱰᱤᱭ ᱠᱟᱫᱟ᱾ ᱚᱱᱟ ᱜᱷᱩᱴᱩ ᱠᱚᱨᱮᱱᱟᱜ ᱜᱮ ᱛᱤᱱᱟᱹᱜ ᱜᱟᱱ ᱚᱱᱟ ᱥᱚᱨᱱᱚ ᱦᱩᱲᱩ ᱠᱚ ᱚᱱᱟ ᱠᱚᱜᱮ ᱢᱤᱫᱵᱟᱨ ᱜᱤᱰᱤ ᱦᱩᱭᱩᱜ ᱞᱟᱹᱜᱤᱫ
ᱚᱸᱻ
ᱟᱫᱚ ᱜᱚᱢᱠᱮ ᱟᱯᱮ ᱥᱮᱜ ᱫᱚ ᱫᱟᱜ ᱡᱟᱹᱲᱤ ᱠᱚ ᱫᱚ ᱚᱠᱟ ᱞᱮᱠᱟ?
ᱫᱟᱜ ᱡᱟᱹᱲᱤ ᱠᱚᱫᱚ ᱜᱚᱝᱠᱮ ᱮᱠᱷᱚᱱ ᱫᱚ ᱦᱟᱸᱜ ᱟᱹᱣᱨᱤ ᱦᱚᱸᱜᱼᱚᱭ ᱟᱬᱜᱚᱭᱫᱟᱭ ᱚᱱᱠᱟ ᱵᱩᱡᱩᱜ ᱠᱟᱱᱟ ᱢᱮᱱᱠᱷᱟᱱ ᱚᱱᱠᱟ ᱫᱚ ᱦᱟᱸᱜ ᱟᱹᱣᱨᱤ ᱪᱟᱥ ᱞᱮᱠᱟ ᱚᱱᱠᱟ ᱛᱮᱫᱚ ᱟᱹᱣᱨᱤ ᱫᱟᱜᱟ ᱢᱟᱱᱮ᱾
ᱩᱱᱟᱹᱜ ᱡᱩᱛ ᱫᱚ ᱱᱟᱜ ᱵᱟᱭ, ᱟᱞᱮᱥᱮᱱ ᱢᱟ ᱚᱱᱮ ᱵᱟᱨᱥᱤᱧ ᱜᱟᱱᱮ ᱫᱟᱜ ᱞᱮᱫᱽ, ᱢᱟᱱᱮ ᱤᱱᱟᱹᱜᱛᱮ ᱢᱟᱱᱮ ᱜᱟᱹᱰᱤᱭᱟᱹ ᱦᱚᱸ ᱢᱟᱱᱮ ᱵᱟᱹᱫᱽ ᱠᱚᱦᱚᱸ ᱟᱹᱣᱨᱤ ᱯᱮᱨᱮᱡᱚᱜᱼᱟ ᱦᱟᱸᱜ᱾
ᱦᱮ ᱨᱤᱢᱤᱞ ᱧᱚᱜ ᱵᱷᱟᱵᱽ ᱧᱮᱞᱚᱜ ᱠᱟᱱᱟ ᱢᱮᱱᱠᱷᱟᱱ
ᱦᱮᱸ ᱦᱮᱸ ᱦᱮᱸ ᱛᱟᱦᱮ ᱚᱱᱠᱟ ᱫᱚ ᱦᱩᱞ ᱢᱟᱦᱟ ᱠᱚᱫᱚ ᱯᱟᱨᱚᱢᱮᱱ ᱛᱟᱵᱚᱱᱟ ᱟᱫᱚ ᱪᱮᱫ ᱞᱮᱠᱟᱯᱮ ᱢᱟᱱᱟᱣᱟ ᱵᱟᱲᱟ ᱞᱮ ᱛᱟᱵᱚᱱ ᱚᱱᱟᱜᱮ
ᱠᱟᱛᱷᱟ ᱵᱟᱠᱷᱮᱲ ᱠᱟᱛᱮᱫ ᱜᱮ ᱢᱩᱪᱟᱹᱫ ᱦᱩᱭᱮᱱᱟ
ᱟᱫᱚ ᱜᱚᱝᱠᱮ ᱫᱚ ᱱᱤᱛᱚᱜ ᱫᱚ ᱚᱠᱟᱨᱮ ᱢᱮᱱᱟᱜ ᱵᱤᱱᱟ?
ᱱᱤᱛᱚᱜ ᱚᱲᱟᱜ ᱨᱮᱜᱮ ᱚᱱᱟᱲᱟᱜ ᱨᱮᱜᱮ ᱢᱮᱱᱟᱜ ᱞᱤᱧᱟᱹ ᱱᱤᱛᱚᱜ ᱫᱚ ᱠᱟᱹᱢᱤ ᱠᱟᱹᱥᱱᱤ ᱠᱚᱫᱚ ᱚᱱᱠᱟ ᱫᱚ ᱦᱟᱸᱜ ᱛᱟᱦᱮᱸ ᱠᱟᱱ ᱜᱮᱭᱟ ᱟᱫᱚ ᱵᱟᱝ ᱥᱮᱱ ᱦᱩᱭ ᱟᱠᱟᱱᱟᱹ ᱚᱲᱟᱜ ᱠᱚᱨᱮᱱᱟᱜ ᱠᱟᱱ ᱜᱮᱭ
ᱛᱟᱦᱚᱞᱮ ᱜᱚᱢᱠᱮ ᱚᱱᱛᱮ ᱫᱚ ᱢᱟᱱᱮ ᱪᱮᱫ ᱚᱱᱟ ᱢᱟᱱᱮ ᱡᱟᱦᱟᱸ ᱦᱩᱞ ᱢᱟᱦᱟ ᱵᱚᱱ ᱢᱟᱱᱟᱣ ᱠᱮᱫᱟ ᱛᱤᱨᱤᱥᱮ ᱡᱩᱱ ᱟᱞᱮ ᱚᱱᱛᱮ ᱨᱮᱱ ᱢᱟᱱᱮ ᱟᱯᱮ ᱫᱤᱥᱚᱢ ᱥᱮᱫ ᱨᱮᱱ ᱦᱚᱲ ᱫᱚ ᱢᱟᱱᱮ ᱚᱱᱠᱟ ᱟᱵᱚᱣᱟᱜ ᱥᱟᱶ ᱥᱟᱶᱛᱟ ᱨᱮᱱᱟᱜ ᱞᱟᱭᱞᱟᱠᱪᱟᱨ ᱟᱹᱨᱤᱪᱟᱹᱞᱤ ᱠᱚᱫᱚ ᱚᱠᱟ ᱞᱮᱠᱟ ᱢᱟᱱᱮ ᱢᱟᱱᱟᱣ ᱵᱟᱛᱟᱣ ᱜᱮᱭᱟ ᱠᱚ ᱥᱮ ᱵᱟᱝ?
ᱦᱮᱸ ᱱᱚᱛᱮ ᱫᱚ ᱯᱨᱟᱭ ᱥᱟᱵ ᱠᱟᱢ ᱡᱚᱛᱚ ᱟᱹᱛᱳ ᱠᱚᱨᱮᱜᱮ ᱟᱹᱛᱳ ᱴᱚᱴᱷᱟ ᱠᱚᱨᱮ ᱢᱟᱱᱮ ᱢᱤᱫᱵᱟᱨ ᱠᱞᱟᱵᱽ ᱠᱚ ᱟᱨᱚ ᱚᱱᱠᱟᱜᱮ ᱢᱤᱫᱴᱮᱱ ᱡᱳᱛᱷᱚ ᱛᱮ ᱥᱟᱵ ᱠᱟᱜ ᱢᱮ ᱡᱟᱦᱟᱱᱟᱜ ᱩᱫᱽᱫᱳᱜᱽᱜᱚᱛᱟ ᱛᱮ ᱚᱱᱟ ᱦᱩᱭᱩᱜ ᱛᱟᱦᱮᱱ ᱜᱮᱭᱟ ᱚᱱᱠᱟ ᱢᱟᱱᱮ ᱯᱨᱟᱭ ᱢᱟᱱᱮ ᱟᱹᱛᱩ ᱯᱤᱪᱷᱩ ᱦᱚᱸ ᱦᱩᱭᱩᱜ ᱜᱮᱭᱟ ᱚᱱᱠᱟ ᱟᱨ ᱱᱚᱛᱮ ᱢᱤᱫ ᱵᱟᱨᱭᱟ ᱜᱟᱶᱛᱟ ᱠᱚ ᱡᱟᱦᱟᱸ ᱠᱚ ᱠᱷᱩᱞᱟᱹᱣ ᱟᱠᱟᱫ ᱫᱚ ᱚᱱᱟ ᱠᱚ ᱢᱳᱲ ᱠᱚᱨᱮ ᱩᱱᱠᱚ ᱦᱩᱭᱩᱜ ᱜᱮᱭᱟ ᱚᱱᱛᱮ ᱫᱚ ᱪᱮᱫ ᱞᱮᱠᱟ